ᱦᱮᱞᱳ
ᱦᱮᱞᱳ
ᱦᱮᱸ ᱡᱚᱦᱟᱸᱨ ᱜᱮ
ᱡᱚᱦᱟᱸᱨ ᱜᱮ ᱡᱚᱦᱟᱸᱨ ᱜᱮ
ᱪᱮᱫ ᱵᱤᱱ ᱪᱤᱠᱟᱹᱭ ᱫᱟ?
ᱦᱮᱞᱳ
ᱦᱮᱸ ᱪᱮᱜ ᱵᱤᱱ ᱪᱤᱠᱟᱹᱭ ᱫᱟ
ᱪᱮᱜ ᱜᱮ ᱵᱟᱝ ᱱᱤᱛᱚᱜ ᱫᱚ ᱚᱲᱟᱜ ᱠᱚᱨᱮᱜ ᱜᱮ
ᱚ ᱱᱟᱯᱟᱭ ᱵᱟᱲᱟ ᱜᱮ
ᱦᱳᱭ ᱱᱟᱯᱟᱭ ᱵᱟᱲᱟ ᱜᱮ ᱟᱯᱮ ᱫᱚ
ᱦᱚᱸ ᱟᱞᱮ ᱠᱚᱦᱚᱸ ᱱᱟᱯᱟᱭ ᱜᱮ
ᱟᱪᱪᱷᱟ ᱱᱟᱯᱟᱭ ᱠᱷᱟᱱ ᱜᱮ ᱟᱹᱰᱤ ᱱᱟᱯᱟᱭ ᱛᱟᱯᱚᱨᱮ ᱫᱟᱜ ᱠᱚ ᱪᱮᱫ ᱞᱮᱠᱟ ᱫᱟᱜ ᱫᱟᱭ ᱟᱯᱮᱥᱮᱫ?
ᱟᱞᱮᱥᱱ ᱫᱚ ᱵᱟᱭ ᱫᱟᱜ ᱫᱟᱭ ᱟᱯᱮᱥᱮᱱ ᱫᱚ ᱪᱮᱫᱞᱮᱠᱟ ᱫᱟᱜ ᱫᱟᱭ
ᱟᱞᱮᱥᱤᱱ ᱫᱚ ᱛᱮᱦᱮᱧ ᱢᱟ ᱵᱟᱭ ᱫᱟᱜ ᱠᱟᱜᱼᱟ ᱦᱚᱞᱟ ᱢᱟᱭ ᱫᱟᱜ ᱠᱮᱫ ᱦᱚᱞᱟ ᱢᱟᱫᱷᱮᱨ ᱜᱮ ᱫᱟᱜ ᱠᱮᱫᱟᱭ ᱵᱷᱟᱜᱮ ᱜᱮ ᱡᱳᱨ ᱧᱚᱜ ᱜᱮ
ᱦᱳᱭ
ᱟᱨ ᱛᱚᱞᱟ ᱜᱤᱰᱤ ᱠᱚᱫᱚ ᱯᱮ ᱥᱟᱹᱛ ᱟᱠᱟᱫᱟ
ᱦᱚᱭ ᱥᱟᱹᱛ ᱠᱟᱜᱼᱟ ᱞᱮ ᱛᱚᱞᱟ ᱜᱤᱰᱤ ᱠᱚᱫᱚ ᱦᱩᱸ ᱟᱨ ᱚ ᱫᱩᱠ ᱫᱚ ᱪᱮᱫ ᱞᱟᱝ ᱫᱚᱦᱚᱭᱟ ᱟᱨ ᱞᱟᱹᱭᱮᱜ ᱞᱟᱹᱭᱫᱟᱹᱧ ᱡᱮ ᱥᱟᱠᱨᱟᱛ ᱜᱮᱭᱟ ᱯᱮ ᱥᱮ ᱵᱟᱝ ᱟᱯᱮᱥᱮᱱ ᱫᱚ
ᱥᱟᱠᱨᱟᱛ ᱫᱚ ᱦᱳᱭ ᱥᱟᱠᱨᱟᱛᱚᱜ ᱜᱮᱭᱟᱞᱮ
ᱚ ᱟᱪᱷᱟ ᱟᱪᱷᱟ ᱦᱮᱸ ᱟᱞᱮ ᱥᱮᱱ ᱦᱚᱸᱞᱮ ᱥᱟᱠᱨᱟᱛᱚᱜ ᱜᱮᱭᱟ ᱦᱮᱸ ᱛᱳ ᱦᱮ ᱥᱟᱠᱨᱟᱫ ᱫᱚ ᱥᱟᱠᱨᱟᱫ ᱫᱚ ᱛᱮ ᱢᱟᱱᱮ ᱚᱠᱟ ᱥᱮᱨᱢᱟ ᱦᱩᱭᱩᱜ ᱛᱟᱯᱮ ᱜᱮᱭᱟ ᱟᱨ ᱪᱮᱫ ᱞᱮᱠᱟ ᱦᱩᱭᱩᱜ ᱛᱟᱯᱮ ᱜᱮᱭᱟ? ᱠᱟᱹᱴᱤᱡ ᱞᱟᱹᱭ ᱢᱮᱥᱮ᱾
ᱚ ᱥᱟᱠᱨᱟᱛ ᱫᱚ ᱦᱩᱭᱩᱜ ᱠᱟᱱᱟ ᱟᱥᱟᱲ ᱵᱚᱸᱜᱟ ᱨᱮ ᱥᱟᱠ ᱥᱟᱠᱨᱟᱠᱛᱜ ᱜᱮᱭᱟ ᱟᱫᱚ ᱟᱞᱮ ᱫᱚ ᱥᱚᱦᱨᱟᱭ ᱦᱚᱸ ᱟᱥᱟᱲ ᱵᱚᱸᱜᱟ ᱜᱮᱞᱮ᱾ ᱥᱚᱦᱨᱟᱭᱚᱜᱼᱟ ᱟᱫᱚ ᱢᱟᱱᱮ ᱥᱚᱨᱦᱟᱭ ᱛᱚᱜᱮ ᱨᱮᱜᱮ ᱞᱮ ᱥᱟᱠᱨᱟᱛᱚᱜ ᱜᱮᱭᱟ
ᱚ ᱦᱚᱸ ᱢᱟᱱᱮ ᱢᱤᱫ ᱥᱟᱶᱜᱮ ᱵᱟᱝ
ᱦᱳᱭ ᱦᱳᱭ ᱢᱤᱜ
ᱦᱳᱭ ᱟᱫᱟ ᱟᱫᱚ ᱛᱟᱦᱟᱞᱮ ᱦᱮᱸ ᱞᱟᱹᱭᱤᱫᱟᱹᱧ ᱡᱮ ᱟᱱᱮ ᱪᱮᱫ ᱞᱮᱠᱟ ᱯᱮ ᱥᱚᱨᱦᱟᱭ ᱭᱮᱜ-ᱟ ᱟᱨ ᱥᱟᱠᱨᱟᱛ ᱟᱨᱠᱤ ᱪᱮᱫ ᱞᱮᱠᱟ ᱢᱤᱫ ᱥᱟᱶᱯᱢ ᱢᱟᱱᱟᱣᱟ ᱚᱱᱟ ᱠᱚ ᱞᱟᱹᱭ ᱢᱮ ᱪᱮᱫ ᱠᱚ ᱞᱮᱛᱮ ᱦᱩᱸ
ᱥᱟᱠᱨᱟᱛ ᱫᱚ ᱟᱞᱮ ᱫᱚ ᱦᱩᱭᱩᱜ ᱠᱟᱱᱟ ᱥᱚᱨᱦᱟᱭ ᱫᱚ ᱢᱚᱬᱮ ᱥᱤᱝ ᱥᱚᱨᱦᱟᱭ ᱦᱩᱭᱩᱜ-ᱟ ᱛᱟᱯᱚᱨ ᱥᱚᱨᱦᱟᱭ ᱪᱟᱵᱟ ᱠᱟᱛᱮ ᱜᱮ ᱫᱚᱥᱟᱨ ᱫᱤᱱ ᱦᱤᱞᱳᱜ ᱜᱮ ᱥᱟᱠᱨᱟᱛ ᱞᱮ ᱫᱚᱦᱚᱭ ᱜᱮᱭᱟ᱾
ᱚ ᱦᱚᱸ ᱢᱟᱱᱮ ᱦᱮᱸ ᱠᱟᱹᱴᱤᱡ ᱤᱧ ᱠᱮᱪᱮᱫ ᱮᱫ ᱢᱮᱭᱟ ᱞᱟᱹᱭ ᱫᱤᱧ ᱡᱮ ᱦᱮᱸ ᱢᱟᱱᱮ ᱥᱟᱠᱨᱟᱛ ᱫᱚ ᱦᱩᱭᱩᱜ ᱠᱟᱱᱟ ᱢᱟᱱᱮ ᱫᱤᱱ ᱜᱚᱱ ᱠᱟᱛᱮᱜ ᱯᱮ ᱥᱟᱠᱨᱟᱛ ᱚᱜ ᱜᱮᱭᱟ ᱥᱮ ᱪᱮᱫ ᱞᱮᱠᱟ?
ᱵᱟᱝ ᱵᱟᱝ ᱥᱟᱠᱨᱟᱛ ᱫᱚ ᱡᱮᱫᱤᱱ ᱠᱟᱱᱟ ᱥᱮᱫᱤᱱ ᱜᱮᱞᱮ ᱥᱟᱠᱨᱟᱛᱚᱜ-ᱟ᱾ ᱟᱫᱚ ᱱᱚᱣᱟ ᱥᱚᱨᱦᱟᱭ ᱡᱮᱫᱤᱱ ᱪᱟᱵᱟᱜ ᱛᱟᱞᱮᱭᱟ ᱚᱱᱟ ᱯᱚᱨᱮ ᱫᱤᱱ ᱦᱤᱞᱳᱜ ᱜᱮ ᱥᱟᱠᱟᱨᱟᱛ ᱫᱚ ᱯᱟᱲᱟᱜ ᱜᱮᱭᱟ᱾
ᱚ ᱦᱚᱸ ᱚ ᱟᱫᱚ ᱟᱨ ᱟᱪᱷᱟ ᱢᱚᱲᱮ ᱫᱤᱱ ᱦᱩᱭᱩᱜ ᱛᱟᱯᱮᱭᱟ ᱛᱚ ᱥᱚᱨᱚᱦᱟᱭ᱾ ᱢᱟᱱᱮ ᱪᱮᱫ ᱞᱮᱠᱟ ᱦᱩᱭᱩᱜ ᱛᱟᱯᱮᱭᱟ ᱢᱚᱬᱮ ᱫᱤᱱ ᱫᱚ ᱪᱮᱫ ᱠᱚ ᱦᱩᱭᱩᱜ-ᱟ ᱠᱟᱹᱴᱤᱡ ᱞᱟᱹᱭ ᱥᱚᱫᱚᱨ ᱢᱮᱥᱮ
ᱢᱚᱬᱮ ᱫᱤᱱ ᱫᱚ ᱦᱚᱭᱚᱜ ᱠᱟᱱᱟ᱾ ᱯᱳᱭᱞᱳ ᱫᱤᱱ ᱦᱤᱞᱚᱜ ᱫᱚ᱾ ᱚᱲᱟᱜ ᱠᱚᱞᱮ ᱪᱷᱚᱸᱪ ᱥᱟᱯᱷᱟᱭ ᱟᱞᱮ᱾ ᱛᱟᱨᱯᱚᱨ ᱩᱢ ᱯᱷᱟ- ᱪᱟᱣᱞᱮ ᱛᱟᱯᱚᱨ ᱫᱚᱥᱟᱨ ᱫᱤᱱ ᱦᱩᱭᱩᱜ ᱫᱚᱥᱟᱨ ᱫᱤᱱ ᱫᱚ ᱦᱩᱭᱩᱜ ᱠᱟᱱᱟ ᱫᱟ- ᱠᱟᱭ ᱟᱞᱮ ᱟᱨᱠᱤ ᱛᱚ ᱱᱚᱣᱟ ᱫᱟᱠᱟ ᱫᱟᱠᱟ ᱟᱞᱮ ᱛᱮᱜᱤ ᱛᱩᱯᱩ ᱵᱟᱲᱟ ᱠᱚ ᱦᱮᱡ ᱠᱟᱛᱮᱡ ᱫᱟᱠᱟ ᱫᱟᱠᱟᱭ ᱟᱞᱮ ᱛᱟᱯᱚᱨ ᱱᱚᱣᱟ ᱯᱤᱴᱷᱟᱹ ᱠᱚᱞᱮ ᱤᱥᱤᱱ ᱵᱟᱲᱟᱭ ᱜᱮᱭᱟ᱾ ᱟᱨ ᱛᱮᱥᱟᱨ ᱫᱤᱱ ᱦᱤᱞᱟᱹᱜ ᱫᱚ ᱦᱩᱭᱩᱜ ᱠᱟᱱᱟ᱾ ᱩᱸ ᱡᱟᱦᱮᱨ ᱨᱮᱠᱚ ᱵᱚᱸᱜᱟ ᱡᱟᱦᱮᱨ ᱨᱮᱫᱚ ᱪᱮᱫᱟᱜ᱾ ᱛᱮᱥᱟᱨ ᱫᱤᱱ ᱫᱚ ᱦᱩᱭᱩᱜ ᱠᱟᱱᱟ ᱵᱚᱸᱜᱟ ᱵᱟᱲᱟᱭᱟ ᱠᱚ ᱛᱟᱨᱯᱚᱨ᱾ ᱚᱱᱠᱟ ᱠᱩᱞᱦᱤ ᱨᱮᱠᱚ ᱮᱱᱮᱡ ᱜᱮᱭᱟ᱾ ᱞᱟᱹᱭ ᱜᱮᱭᱟ ᱠᱚ ᱚᱱᱠᱟ ᱠᱟᱛᱮᱜ ᱜᱮ ᱢᱚᱬᱮ ᱥᱤᱧ ᱢᱚᱬᱮ ᱧᱤᱫᱟᱹ ᱦᱩᱭᱩᱜ-ᱟ᱾
ᱚ
ᱦᱚᱸ ᱟᱫᱚ ᱞᱟᱹᱭ ᱫᱤᱧ ᱡᱮ ᱢᱟᱱᱮ ᱢᱚᱬᱮ ᱥᱤᱧ ᱜᱮ ᱢᱚᱬᱮ ᱥᱤᱧ ᱢᱚᱬᱮ ᱧᱤᱫᱟᱹ ᱜᱮ ᱢᱟᱱᱮ ᱮᱱᱮᱡ ᱛᱚ ᱦᱩᱭᱩᱜ ᱜᱮᱭᱟ ᱵᱟᱝ᱾
ᱦᱳᱭ ᱦᱳᱭ᱾ ᱮᱱᱮᱡ ᱫᱚ ᱢᱚᱬᱮ ᱥᱤᱧ ᱢᱚᱬᱮ ᱧᱤᱱᱟᱹ ᱫᱚ ᱮᱱᱮᱡ ᱫᱚ ᱵᱟᱝ ᱦᱩᱭᱩᱜ ᱜᱮᱭᱟ᱾ ᱮᱱᱮᱡ ᱫᱚ ᱦᱩᱭᱩᱜ-ᱟ ᱱᱚᱣᱟ ᱯᱳᱱ ᱫᱤᱱ ᱵᱟᱝᱠᱷᱟᱱ ᱢᱚᱬᱮ ᱫᱤᱱ ᱜᱟᱱ ᱮᱱᱮᱡ ᱫᱚ᱾ ᱯᱮ ᱫᱤᱱ ᱵᱟᱠᱷᱟᱱ ᱯᱳᱱ ᱫᱤᱱ ᱜᱟᱱ ᱦᱩᱭᱩᱜ ᱜᱮᱭᱟ ᱢᱚᱬᱮ ᱫᱤᱱ ᱵᱟᱝ ᱦᱩᱭᱩᱜ-ᱟ᱾
ᱟᱪᱷᱟ ᱚᱱᱮ- ᱡᱮᱢ ᱞᱟᱹᱭ ᱠᱮᱫ-ᱟ ᱫᱟᱠᱟᱭ ᱟᱯᱮ ᱫᱟᱠᱟ ᱟᱨ ᱯᱤᱴᱷᱟᱹ ᱫᱚ ᱢᱟᱱᱮ ᱪᱮᱫ ᱨᱮᱱᱟᱜ ᱯᱮ ᱯᱤᱴᱷᱟᱹᱭ ᱜᱮᱭᱟ ᱫᱟᱠᱟ ᱫᱚ᱾ ᱪᱮᱫ ᱫᱟᱠᱟ ᱦᱮᱸ ᱱᱚᱝᱠᱟ ᱮᱢᱱᱤ ᱥᱟᱫᱟ ᱫᱟᱠᱟ ᱜᱮ ᱥᱮ ᱟᱨᱚ ᱮᱤ ᱥᱚᱲᱮ ᱳᱭ ᱡᱟᱭ ᱦᱳᱠ ᱢᱤᱠᱥ ᱠᱟᱛᱮᱫ ᱚᱱᱠᱟ ᱡᱟᱦᱟ ᱱᱟᱜ ᱱᱚᱝᱠᱟ ᱥᱳᱲᱮ ᱦᱩᱭᱩᱜ-ᱟ ᱥᱮ᱾ ᱚᱸ ᱟᱪᱪᱷᱟ ᱛᱟᱦᱚᱞᱮ ᱟᱨ ᱯᱤᱴᱷᱟᱹ ᱫᱚ ᱯᱤᱴᱷᱟᱹ ᱫᱚ᱾
ᱯᱤᱡ- ᱯᱤᱴᱷᱟᱹ ᱫᱚ ᱦᱳᱭᱳᱜ ᱠᱟᱱᱟ ᱡᱮᱞ ᱯᱤᱴᱷᱟᱹ ᱥᱩᱠᱨᱤ ᱡᱮᱞ ᱯᱤᱴᱷᱟᱹᱭ ᱟᱞᱮ ᱚᱲᱟᱜ ᱨᱮ ᱵᱚᱸᱜᱟ ᱵᱟᱠᱷᱨᱟ, ᱡᱚᱢ ᱵᱟᱠᱷᱨᱟ᱾
ᱚ ᱟᱪᱪᱷᱟ ᱟᱪᱪᱷᱟ ᱛᱟᱨ ᱢᱟᱱᱮ ᱮᱸ ᱥᱩᱠᱨᱤ ᱡᱮᱞ ᱫᱚᱯᱮ ᱯᱤᱴᱷᱟᱹᱭᱟ ᱯᱤᱴᱷᱟᱹᱭ ᱟᱯᱮ ᱵᱟᱝ᱾
ᱦᱳᱭ ᱦᱳᱭ᱾
ᱦᱩᱸ ᱟᱹᱰᱤ ᱱᱟᱯᱟᱭ᱾ ᱟᱞᱮᱥᱮᱱ ᱦᱚᱸ ᱟᱞᱮᱥᱮᱱ ᱫᱚ ᱟᱸᱞᱮᱻ ᱢᱟᱱᱮ ᱟᱞᱮᱥᱮᱱ ᱫᱚ ᱢᱚᱲᱮ ᱫᱤᱱ ᱫᱚ ᱵᱟᱝ ᱠᱚ ᱢᱟᱱᱟᱣ ᱜᱮᱭᱟ ᱥᱚᱨᱦᱟᱭ ᱫᱚ ᱢᱟᱱᱮ ᱟᱞᱮ ᱫᱚ ᱥᱚᱨᱦᱟᱭ ᱵᱚᱸᱜᱟ ᱞᱮ ᱥᱚᱨᱦᱟᱭᱚᱜᱼᱟ ᱛᱚ ᱾ ᱥᱟᱠᱨᱟᱛ ᱥᱩᱢᱟᱹᱡ ᱫᱚ ᱵᱟᱝ ᱟᱞᱮ ᱫᱚ ᱥᱚᱨᱦᱟᱭ ᱵᱚᱸᱜᱟ, ᱛᱟᱦᱚᱞᱮ ᱢᱚᱬᱮ ᱥᱤᱧ ᱢᱚᱬᱮ ᱜᱤᱫᱽᱨᱟᱹ ᱫᱚ ᱞᱟᱹᱭᱟ ᱠᱚ ᱟᱫᱚ ᱢᱮᱱᱠᱷᱟᱱ ᱫᱚ ᱢᱚᱬᱮ ᱫᱤᱱ ᱫᱚ ᱵᱟᱹᱧ ᱧᱮᱞ ᱠᱟᱜᱼᱟ ᱡᱮ ᱢᱚᱲᱮ ᱫᱤᱱ ᱠᱚ ᱢᱟᱱᱟᱣ ᱠᱟᱜᱼᱟ ᱾ ᱢᱮᱱᱠᱷᱟᱱ ᱯᱮ ᱫᱤᱱ ᱫᱚ ᱦᱮᱸ ᱢᱟᱱᱟᱣ ᱚᱱᱠᱟ ᱢᱟᱱᱟᱣ ᱵᱚᱞᱛᱮ ᱡᱮᱫᱤᱱ ᱠᱟᱹᱞᱤ ᱯᱩᱡᱟᱹ
ᱦᱮᱸ ᱥᱮᱫᱤᱱ ᱠᱷᱚᱱᱟᱜ ᱠᱚ ᱢᱟᱱᱟᱣᱟ ᱟᱨᱠᱤ ᱮᱸ ᱩᱱᱦᱤᱞᱳᱜ ᱠᱷᱚᱱᱟᱜ ᱮᱸ ᱚᱱᱮ ᱡᱟᱜᱟᱣ ᱠᱚ ᱡᱟᱜᱟᱣ ᱠᱚᱣᱟ ᱠᱚ ᱰᱟᱝᱨᱤ ᱠᱚ ᱧᱤᱫᱟᱹ ᱵᱮᱲᱟ ᱟᱨᱠᱤ ᱪᱟᱞᱟᱜ ᱪᱟᱞᱟᱜ ᱟᱠᱚ ᱠᱚᱲᱟ ᱜᱤᱫᱽᱨᱟᱹ ᱠᱚ ᱾ ᱛᱟᱯᱚᱱ ᱠᱚᱠᱚ ᱪᱟᱞᱟᱜᱼᱟ ᱡᱟᱜᱟᱣ ᱠᱚ ᱪᱟᱞᱟᱜᱼᱟ ᱾ ᱟᱨ ᱩᱱᱦᱤᱞᱳᱜ ᱦᱚᱸ ᱮᱫ ᱟᱹᱨᱩᱵ ᱯᱷᱟᱨᱪᱟ ᱠᱟᱛᱮᱜ ᱟᱨᱠᱤ ᱟᱹᱨᱩᱵ ᱯᱷᱟᱨᱪᱟ ᱠᱚᱣᱟ ᱠᱚ ᱛᱟ ᱯᱚᱨᱮ ᱟᱹᱭᱩᱵ ᱵᱮᱲᱟ ᱱᱟᱦᱚᱭ ᱥᱩᱱᱩᱢ ᱠᱚᱠᱚ ᱚᱡᱚᱜ ᱟᱠᱚᱣᱟ ᱰᱟᱝᱨᱤ ᱠᱚ ᱾ ᱛᱟᱯᱚᱨᱮ ᱚᱸᱰᱮ ᱟ ᱢᱚᱢᱵᱟᱹᱛᱤ ᱠᱚᱠᱚ ᱫᱷᱚᱨᱟᱣᱟ, ᱛᱟᱯᱚᱨᱮ ᱚᱸᱰᱮ ᱠᱚ ᱥᱩᱧᱡᱟᱹ ᱵᱟᱲᱟᱭ ᱥᱩᱧᱡᱟᱹᱭᱟᱠᱚ ᱟᱨᱠᱤ ᱟᱨ ᱚᱱᱠᱟ ᱟᱫᱚ ᱧᱤᱫᱟᱹ ᱵᱮᱲᱟ ᱫᱚ ᱡᱟᱜᱟᱣ ᱠᱚ ᱦᱤᱡᱩᱜᱼᱟ, ᱛᱟᱨᱯᱚᱨᱮᱨ ᱫᱤᱱ ᱦᱚᱸ ᱚᱱᱠᱟᱜᱮ ᱮᱱ ᱚᱝᱠᱟ ᱥᱩᱱᱩᱢ ᱠᱚᱠᱚ ᱚᱡᱚᱜ ᱟᱠᱚᱣᱟ ᱟᱭᱩᱵ ᱵᱮᱲᱟ ᱟᱨᱠᱤ, ᱚᱝᱠᱟ ᱢᱳᱢᱵᱟᱹᱛᱤ ᱠᱚᱠᱚ ᱫᱷᱚᱨᱟᱣ ᱵᱟᱲᱟᱭᱟ ᱾ ᱟᱨ ᱩᱱᱦᱤᱞᱳᱜ ᱫᱚ ᱟᱫᱚ ᱵᱟᱠᱚ ᱡᱟᱜᱟᱣᱠᱚᱣᱟ ᱛᱟᱯᱚᱨᱮ ᱡᱮᱫᱤᱱ ᱠᱷᱩᱱᱴᱟᱹᱣ
ᱥᱮᱫᱤᱱ ᱦᱚᱸ ᱥᱮᱫᱤᱱ ᱟᱨᱠᱤ ᱮᱸ ᱥᱮᱛᱟᱜ ᱠᱷᱚᱱᱟᱜ ᱟᱨᱠᱤ ᱪᱷᱚᱸᱪ ᱪᱷᱚᱲᱟ ᱦᱩᱭᱩᱜᱼᱟ, ᱛᱟᱯᱚᱨᱮ ᱟᱨ ᱠᱮᱣ ᱠᱚᱫᱚ ᱟᱨᱠᱤ ᱚᱱᱠᱟ ᱯᱮᱲᱟ ᱠᱚᱠᱚ ᱱᱮᱣᱛᱟ ᱯᱮᱲᱟ ᱵᱚᱞᱛᱮ ᱡᱟᱣᱟᱭ ᱠᱚᱠᱚ ᱱᱮᱣᱛᱟ ᱠᱚᱣᱟ ᱛᱚ, ᱢᱟᱨᱟᱝ ᱯᱚᱨᱚᱵ ᱟᱫᱚ ᱢᱟᱱᱮ ᱡᱮᱦᱮᱛᱩ ᱥᱚᱨᱦᱟᱭ ᱫᱚ ᱟᱫᱚ ᱱᱚᱝᱠᱟ ᱢᱟᱱᱮ ᱵᱚᱭᱦᱟ ᱠᱚ ᱵᱮᱥᱤ ᱠᱚᱠᱚ ᱛᱟᱦᱮᱱ ᱜᱮᱭᱟ ᱟᱫᱚ ᱡᱟᱶᱟᱭ ᱠᱚᱠᱚ ᱱᱮᱣᱛᱟ ᱟᱹᱜᱩ ᱠᱚᱣᱟ ᱠᱚ ᱾ ᱩᱝᱠᱩ ᱦᱚᱸᱠᱚ ᱦᱤᱡᱩᱜᱼᱟ ᱩᱱᱦᱤᱞᱳᱜ ᱫᱚ, ᱛᱟᱯᱚᱨᱮ
ᱩᱸ ᱛᱟᱯᱚᱨᱮ ᱠᱷᱚᱱ ᱫᱚ ᱮᱻᱱᱮ ᱢᱟᱸᱡᱟᱱ ᱵᱮᱲᱟ ᱟᱨᱠᱤ ᱱᱚᱝᱠᱟ ᱢᱟᱡᱟᱱ ᱢᱟᱡᱟᱱ ᱥᱮᱫ ᱮᱸ ᱱᱚᱝᱠᱟ ᱰᱟᱝᱨᱤ ᱠᱚ ᱠᱷᱩᱱᱴᱟᱹᱣ ᱠᱚ ᱛᱚᱞ ᱠᱚᱣᱟ ᱟᱨᱠᱤ ᱾ ᱮᱸ ᱛᱟᱯᱚᱨᱮ ᱟᱛᱳ ᱨᱮᱱ ᱦᱚᱲ ᱠᱚᱠᱚ ᱦᱤᱡᱩᱜᱼᱟ ᱴᱟᱢᱟᱠ ᱛᱩᱢᱫᱟᱜ ᱟᱛᱮᱜ ᱛᱟ ᱯᱚᱨᱮ ᱦᱟᱨᱛᱟ ᱠᱚ ᱟᱜᱩᱭᱟ ᱾ ᱡᱟᱦᱟᱸ ᱛᱮᱫᱚ ᱠᱚ ᱡᱟᱜᱟᱣ ᱠᱚᱣᱟ ᱠᱚ, ᱦᱮᱸ ᱟᱫᱚ ᱫᱟᱣ ᱠᱚᱨᱮ ᱡᱟᱶᱟᱭ ᱠᱚ ᱟᱨᱠᱤ ᱠᱚ ᱮᱢᱟ ᱠᱚᱣᱟ, ᱡᱟᱦᱟᱸ ᱫᱚ ᱪᱟᱨᱦᱟᱣ ᱞᱟᱹᱜᱤᱫ ᱛᱮ, ᱡᱟᱶᱟᱭ ᱠᱚᱲᱟ ᱦᱟᱨᱛᱟ ᱠᱚ ᱮᱢᱟ ᱠᱚᱣᱟ ᱩᱝᱠᱩ ᱠᱚ ᱪᱟᱨᱦᱟᱣ ᱠᱚᱣᱟ ᱠᱚ ᱰᱟᱝᱨᱤ, ᱛᱟᱯᱚᱨᱮ ᱛᱟᱨᱯᱚᱨᱮ ᱚᱱᱠᱟ ᱚᱱᱠᱟ ᱛᱮᱜᱮ ᱟᱨᱠᱤ ᱟᱹᱛᱩ ᱜᱚᱴᱟ ᱟᱹᱛᱩ ᱦᱩᱭᱩᱜᱼᱟ ᱚᱱᱠᱟ ᱛᱟᱨᱯᱚᱨᱮ ᱛᱟᱯᱚᱨᱮ ᱦᱚᱭᱛᱚ ᱧᱤᱫᱟᱹᱭᱮᱱᱟ ᱧᱤᱫᱟᱹ ᱠᱟᱛᱮᱜ ᱟᱫᱚ ᱮᱱᱮᱡ ᱟᱠᱚ ᱮᱱᱮᱡ ᱛᱟᱞᱮᱭᱟᱠᱚ ᱾ ᱮᱱᱮᱡᱟᱠᱚ ᱦᱳᱭᱛᱚ ᱾ ᱦᱮᱸ ᱱᱚᱝᱠᱟ ᱟᱫᱚ ᱪᱮᱫᱠᱟ ᱮᱱᱮᱡ ᱞᱟᱸᱜᱟᱜ ᱠᱟᱱᱟ ᱠᱚ ᱪᱮᱫ ᱞᱮᱠᱟ ᱮᱠᱴᱟ ᱫᱩᱴᱟ ᱢᱟᱱᱮ ᱥᱮᱛᱟᱜ ᱫᱷᱟᱹᱵᱤᱡ ᱵᱟᱠᱚ ᱮᱱᱮᱡᱟ ᱱᱮᱢ ᱵᱟᱨᱚᱴᱟ ᱮᱠᱴᱟ ᱫᱷᱟᱹᱵᱤᱡ ᱫᱚ ᱦᱮᱸ ᱮᱱᱮᱡ ᱜᱮᱭᱟ ᱠᱚ ᱾
ᱦᱩᱸ ᱦᱩᱸ ᱾ ᱚ ᱟᱪᱪᱷᱟ ᱥᱟᱠᱨᱟᱛ ᱫᱚ ᱪᱮᱫ ᱞᱮᱠᱟ ᱯᱮ ᱥᱟᱠᱨᱟᱛ ᱛᱚᱣᱟ?
ᱥᱟᱠᱨᱟᱛ ᱫᱚ ᱦᱳᱭᱳᱜ ᱠᱟᱱᱟ ᱟᱞᱮ ᱫᱚ ᱯᱩᱥ ᱵᱚ ᱯᱩᱥ ᱵᱚᱸᱜᱟ ᱢᱩᱪᱟᱹᱫ ᱞᱮ ᱥᱟᱠᱨᱟᱛᱚᱜᱼᱟ ᱾ ᱦᱩᱸ ᱟᱨ ᱯᱩᱥ ᱵᱚᱸᱜᱟ ᱢᱩᱪᱟᱹᱫ ᱥᱟᱠᱨᱟᱛ ᱛᱚ ᱮᱸ ᱛᱟᱯᱚᱨᱮ ᱯᱩᱥ ᱵᱚᱸᱜᱟ ᱨᱮ ᱮᱸ ᱩᱱ ᱦᱳᱞᱳᱜ ᱚᱱᱟ ᱚᱱᱟ ᱥᱚᱢᱚᱡ ᱜᱮ ᱡᱷᱚᱛᱚ ᱞᱟᱥᱴ ᱨᱮ ᱦᱳᱭᱳᱜᱼᱟ ᱟᱨᱠᱤ ᱯᱩᱥ ᱵᱚᱸᱜᱟ ᱢᱩᱪᱟᱹᱫ ᱛᱚ ᱾ ᱛᱟᱦᱚᱞᱮ ᱮᱸ ᱡᱮᱦᱤᱞᱳᱜ ᱟᱨᱠᱤ ᱚᱝᱠᱟ ᱥᱮᱸ ᱟ ᱛᱚ, ᱩᱱ ᱦᱤᱞᱳᱜ ᱫᱚ ᱮᱸ ᱥᱮᱸᱫᱽᱨᱟ ᱠᱚ ᱪᱟᱞᱟᱜᱼᱟ ᱡᱮᱦᱤᱞᱳᱜ ᱩᱱ ᱦᱤᱞᱳᱜ ᱫᱚ ᱟᱨ ᱟᱹᱭᱩᱵ ᱵᱮᱲᱟ ᱟᱹᱭᱩᱵ ᱵᱮᱲᱟ ᱚᱱᱟ ᱡᱟᱦᱟᱸ ᱥᱮᱸᱫᱽᱨᱟ ᱡᱤᱞ ᱠᱚ ᱟᱹᱜᱩᱭᱟ ᱟᱨ ᱟᱫᱚ ᱚᱱᱟ ᱥᱮᱸᱫᱽᱨᱟ ᱡᱤᱞ ᱛᱮᱜᱮ ᱟᱨᱠᱤ ᱯᱤ ᱯᱷᱤᱭᱟᱠᱚ ᱡᱤᱞ ᱯᱤᱴᱷᱟᱹ ᱡᱤᱞ ᱯᱤᱴᱷᱟᱹ ᱩᱱ ᱦᱤᱞᱳᱜ ᱟᱹᱭᱩᱵ ᱵᱮᱲᱟ ᱛᱟᱨᱯᱚᱨᱮᱨ ᱫᱤᱱ ᱦᱤᱞᱳᱜ ᱢᱚᱠᱚᱨᱰᱩᱵ ᱩᱱ ᱦᱤᱞᱳᱜ ᱟᱨᱠᱤ ᱥᱮᱛᱟᱜ ᱠᱷᱚᱱᱟᱜ ᱥᱮᱛᱟᱜ ᱠᱷᱚᱱᱟᱜ ᱢᱟᱱᱮ ᱚᱱᱠᱟ ᱵᱷᱳᱨ ᱠᱷᱚᱱᱟᱜ ᱜᱮ ᱟᱨᱠᱤ ᱜᱤᱫᱽᱨᱟᱹ ᱠᱚ ᱚᱱᱮ ᱤᱭᱟᱹ ᱞᱮᱠᱟ ᱠᱚ ᱡᱩᱛ ᱠᱟᱜ ᱟ ᱠᱩᱵᱩ ᱞᱮᱠᱟ ᱦᱟᱱᱟ ᱱᱟᱣᱟ ᱟᱨ ᱡᱩᱨᱩᱜ ᱞᱟᱹᱜᱤᱫ ᱛᱮ ᱡᱟᱦᱟᱸ ᱫᱚ ᱡᱩᱨᱩᱜ ᱜᱤᱫᱽᱨᱟᱹ ᱠᱚᱫᱚ ᱨᱟᱹᱥᱠᱟᱹ ᱚᱱᱟ ᱜᱮᱛᱟ ᱠᱚ ᱡᱩᱨᱩᱜ᱾ ᱡᱩᱨᱩᱜ ᱨᱮᱱᱟᱜ ᱠᱩᱢᱵᱟᱹ ᱟᱹᱰᱤ ᱢᱟᱨᱟᱝ ᱡᱩᱛ ᱦᱩᱭᱩᱜᱼᱟ ᱚᱱᱠᱟ ᱟᱹᱰᱤ ᱢᱟᱨᱟᱝ ᱢᱟᱨᱟᱝ ᱠᱩᱢᱵᱟᱹ ᱠᱚ ᱡᱩᱛ ᱠᱟᱜᱼᱟ ᱵᱟᱨᱭᱟ ᱯᱮᱭᱟ ᱛᱟᱨᱯᱚᱨᱮ ᱚᱱᱠᱟ ᱵᱷᱳᱨ ᱵᱷᱳᱨᱛᱮ ᱥᱟᱱᱟᱢ ᱠᱚᱠᱚ ᱦᱚᱦᱚ ᱟᱠᱚᱣᱟ ᱟᱛᱳ ᱨᱮᱱ ᱜᱤᱫᱽᱨᱟᱹ ᱠᱚ ᱢᱟᱲᱟᱝ ᱦᱚᱲ ᱦᱚᱸᱠᱚ ᱪᱟᱞᱟᱜ ᱜᱮᱭᱟ ᱵᱟᱼᱵᱟ ᱵᱮᱥᱤ ᱫᱚ ᱜᱤᱫᱽᱨᱟᱹ ᱜᱮᱠᱚ ᱪᱟᱞᱟᱜ ᱜᱮᱭᱟ ᱚᱸᱰᱮ ᱫᱚ᱾ ᱟᱫᱚ ᱛᱟᱯᱚᱨᱮ ᱩᱱᱠᱩ ᱡᱷᱚᱛᱚ ᱠᱚ ᱦᱚᱦᱚ ᱤᱟᱹᱭ ᱠᱚᱜᱛᱮ ᱢᱤᱫᱚᱜ ᱛᱮᱠᱚ ᱛᱟᱨᱯᱚᱨᱮ ᱟᱫᱚ ᱠᱚ ᱪᱟᱞᱟᱜᱼᱟ ᱚᱸᱰᱮ ᱠᱩᱵᱟᱹ ᱴᱷᱮᱱ᱾ ᱡᱷᱚᱛᱚ ᱡᱟᱱᱟᱢ ᱡᱟᱢᱟ ᱠᱚᱠᱚ ᱤᱫᱤ ᱛᱟᱠᱚᱣᱟ ᱢᱟᱱᱮ ᱛᱩᱯᱩᱱ ᱛᱩᱯᱩᱱ ᱱᱟᱠᱚ᱾ ᱥᱮᱛᱟᱜ ᱨᱮᱠᱚ ᱛᱚᱯᱩᱱᱟᱛᱚ ᱩᱱ ᱥᱚᱢᱚᱭ ᱫᱚ ᱮ ᱥᱮ ᱥᱤᱞᱚᱜ ᱢᱚᱠᱚᱨᱰᱩ᱾ ᱟᱞᱮ ᱡᱚᱛᱚ ᱠᱚ ᱪᱟᱞᱟᱜᱼᱟ ᱚᱸᱰᱮ ᱛᱟᱯᱚᱨᱮ ᱛᱩᱯᱩᱱᱟ ᱟᱠᱚ ᱥᱟᱱᱟᱢ ᱦᱚᱲ᱾ ᱚᱱᱮ ᱥᱟᱱᱟᱢ ᱜᱤᱫᱽᱨᱟᱹ ᱠᱚ ᱟᱨᱠᱤ ᱜᱤᱫᱽᱨᱟᱹ ᱠᱚ ᱢᱟᱲᱟᱝ ᱦᱚᱲ ᱫᱚ ᱵᱟᱠᱚ ᱛᱩᱯᱩᱱᱟ᱾ ᱩᱱᱠᱩ ᱫᱚ ᱯᱚᱨᱮᱛᱮ ᱟᱫᱚ ᱜᱤᱫᱽᱨᱟᱹ ᱠᱚ ᱥᱟᱱᱟᱢ ᱠᱚ ᱢᱟᱱᱮ ᱚᱱᱠᱟ ᱠᱚ ᱢᱮᱛᱟ ᱡᱮ ᱛᱩᱯᱩᱱ ᱯᱮ ᱟᱨ ᱡᱟᱢᱟ ᱠᱚ ᱟᱹᱜᱩᱭ ᱛᱟᱯᱮ ᱛᱮᱦᱤᱧ ᱫᱚ ᱱᱟᱣᱟ ᱱᱟᱣᱟ ᱡᱟᱢᱟ ᱠᱚᱠᱚ ᱦᱚᱨᱚᱜᱟ᱾ ᱛᱟᱯᱚᱨᱮ ᱚᱱᱠᱟ ᱛᱩᱯᱩ ᱯᱷᱟᱨᱪᱟᱜ ᱟᱠᱚ ᱛᱟᱯᱚᱨᱮᱫᱚ ᱱᱟᱣᱟ ᱡᱟᱢᱟ ᱠᱚ ᱦᱚᱨᱚᱜᱟ ᱛᱟᱯᱚᱨᱮ ᱚᱱᱟ ᱠᱩᱢᱵᱟᱹ ᱠᱚᱫᱚ ᱠᱚ ᱫᱷᱚᱨᱟᱣᱟᱜᱼᱟ᱾ ᱚᱱᱮ ᱚᱱᱟ ᱛᱩᱯᱩ ᱠᱟᱛᱮᱜ ᱟᱨᱠᱤ ᱨᱟᱵᱟᱝ ᱟᱛᱚ ᱟᱫᱚ ᱡᱩᱨᱩᱜ ᱦᱩ ᱦᱩᱭᱩᱜᱼᱟ᱾ ᱥᱟᱱᱟᱢᱟᱜ ᱜᱮ ᱚᱱᱮ ᱚᱱᱠᱟ ᱠᱚ ᱞᱟᱹᱭᱟ ᱯᱟᱹᱦᱤᱞ ᱦᱚᱲ ᱠᱚ ᱛᱟᱨᱯᱚᱨᱮ ᱦᱮᱸ ᱛᱟᱯᱚᱨᱮ ᱟᱫᱚ ᱚᱱᱟ ᱡᱩᱨᱩᱜ ᱯᱚᱨᱮ ᱛᱟᱨᱯᱚᱨᱮ ᱟᱭ ᱥᱮᱛᱟᱜ ᱜᱚᱜᱼᱟ ᱩᱱᱛᱮᱜᱮ᱾ ᱥᱮᱛᱟᱜ ᱯᱚᱨᱮ ᱟᱫᱚ ᱯᱤᱴᱷᱟᱹ ᱠᱚ ᱡᱚᱢ ᱵᱟᱲᱟᱭᱟᱠᱚ ᱜᱤᱫᱽᱨᱟᱹ ᱠᱚ ᱡᱟᱦᱟᱸᱭ ᱠᱚᱠᱚ ᱛᱩᱯᱳ ᱠᱟᱱᱟ ᱟᱨ ᱢᱟᱨᱟᱝ ᱦᱚᱲ ᱫᱚ ᱱᱟᱦᱚᱭ ᱦᱮᱸ ᱟᱹᱰᱤ ᱠᱤᱪᱷᱩ ᱠᱟᱹᱢᱤ ᱛᱟᱦᱮᱱᱟ ᱥᱮ ᱡᱮᱢᱚᱱ ᱚᱲᱟᱜ ᱠᱚ ᱪᱷᱟ ᱜᱩᱨᱤᱡ ᱠᱚ ᱛᱟᱦᱮᱱᱟ ᱪᱷᱚ ᱪᱷᱚᱲᱟ ᱠᱚ ᱛᱟᱦᱮᱱᱟ᱾ ᱚᱱᱟ ᱠᱚ ᱪᱷᱚᱡ ᱪᱷᱚᱲᱟᱣ ᱠᱟᱛᱮᱜ ᱛᱟᱯᱚᱨᱮ ᱚᱱᱟ ᱠᱚ ᱛᱩᱯᱩᱱᱟᱛᱚ ᱛᱩᱯᱩ ᱠᱟᱛᱮᱜ ᱟᱨ ᱢᱟᱜᱩᱵᱟ ᱡᱟᱦᱟᱸᱭ ᱢᱟᱨᱟᱝ ᱦᱚᱲ ᱩᱱᱠᱩ ᱫᱚ ᱢᱟᱜᱩ ᱵᱟᱵᱟ ᱛᱟᱠᱚ ᱫᱚ ᱩᱱᱠᱩ ᱫᱚ ᱛᱩᱯᱩᱠᱚ ᱪᱟᱞᱟᱜᱼᱟ ᱛᱩᱯᱩ ᱦᱤᱡᱩᱜ ᱟᱠᱚ ᱟᱨ ᱵᱟᱵᱟ ᱫᱚ ᱚᱱᱮ ᱢᱤᱫᱴᱮᱱ ᱦᱮ ᱞᱚᱴᱟ ᱛᱮ ᱟᱨᱠᱤ ᱫᱟᱜ ᱮ ᱟᱹᱜᱩᱭᱟ ᱡᱟᱦᱟᱸᱨᱮᱭ ᱛᱩᱯᱩᱱᱟᱭ ᱚᱸᱰᱮ ᱠᱷᱚᱱᱟᱜ ᱫᱟᱜ ᱮ ᱟᱹᱜᱩᱭᱟ ᱚᱱᱟ ᱛᱮᱜᱮ ᱟᱨᱠᱤ ᱯᱩᱡᱟᱹ ᱠᱚᱫᱚ ᱦᱩᱭᱩᱜᱼᱟ ᱟᱞᱮᱭᱟᱜ᱾ ᱚᱱᱠᱟ ᱛᱟᱯᱚᱨᱮ ᱛᱩᱯᱩ ᱠᱷᱚᱱᱟᱜ ᱦᱮᱡ ᱠᱟᱛᱮ ᱚᱱᱟ ᱮ ᱦᱳᱲᱳ ᱠᱚ ᱞᱚᱦᱚᱫ ᱫᱚᱦᱚ ᱠᱟᱜᱼᱟ ᱦᱳᱲᱳ ᱞᱚᱦᱚᱫ ᱫᱚ ᱚᱱᱟ ᱦᱮᱡ ᱠᱟᱛᱮ ᱚᱱᱟᱠᱤᱱ ᱚᱣᱟᱨᱟ᱾ ᱢᱟᱜᱩ ᱟᱨ ᱵᱟᱵᱟ ᱫᱚ ᱛᱟᱨᱯᱚᱨᱮ ᱟᱫᱚ ᱚᱱᱟ ᱨᱟᱠᱟᱵ ᱠᱟᱛᱮ ᱚᱱᱟᱠᱤᱱ ᱜᱩᱸᱰᱟᱹᱭᱟ ᱦᱟᱢᱟᱞ ᱫᱤᱥᱛᱟ ᱞᱮᱠᱟᱱᱟᱜ ᱢᱮᱱᱟᱜᱼᱟ ᱢᱤᱫᱴᱮᱱ ᱠᱟᱴ ᱨᱮᱱᱟᱜ ᱠᱟᱱᱟ ᱚᱱᱟ ᱫᱚ ᱚᱱᱟ ᱫᱚ ᱢᱮᱬᱦᱮᱫ ᱨᱮᱱᱟᱜ ᱫᱚ ᱵᱟᱝ ᱠᱟᱱᱟ ᱦᱳᱭ ᱢᱟᱱᱮ ᱰᱷᱤᱝᱠᱤ ᱫᱚ ᱵᱟᱝ ᱠᱟᱱᱟ᱾ ᱰᱷᱤᱝᱠᱤ ᱫᱚ ᱵᱟᱝ ᱠᱟᱱᱟ ᱚᱱᱟ ᱫᱚ ᱢᱟᱱᱮ ᱰᱷᱤᱝᱠᱤ ᱞᱮᱠᱟᱱᱟᱜ ᱫᱚ ᱵᱟᱝ ᱠᱟᱱᱟ ᱢᱟᱱᱮ ᱚᱱᱟ ᱫᱚ ᱥᱟᱵ ᱥᱟᱵ ᱠᱟᱛᱮ ᱜᱮ ᱳᱭ ᱢᱟᱱᱮ ᱥᱟᱵ ᱠᱟᱛᱮᱜ ᱜᱮ ᱚᱱᱟ ᱫᱚ ᱜᱩᱸᱰᱟᱹᱭ ᱦᱩᱭᱩᱜᱼᱟ ᱚᱱᱠᱟ ᱡᱮᱢᱚᱱ ᱰᱷᱤᱝᱠᱤ ᱫᱚ ᱞᱮᱵᱮᱫ ᱦᱩᱭᱩᱜ ᱟᱥᱮ᱾ ᱦᱳᱭ ᱚᱱᱟ ᱫᱚ ᱥᱟᱵ ᱠᱟᱛᱮᱮᱫ ᱠᱤᱱ ᱜᱩᱸᱰᱟᱹᱭᱟ᱾ ᱟᱨ ᱚᱱᱟᱛᱮ ᱪᱟᱣᱞᱮ ᱦᱩᱭᱩᱜᱼᱟ ᱛᱟᱨᱯᱚᱨᱮ ᱪᱟᱣᱞᱮ ᱠᱟᱛᱮᱮᱫ ᱦᱚᱞᱚᱝ ᱦᱩᱭᱩᱜᱼᱟ ᱚᱱᱟ ᱪᱟᱣᱞᱮ ᱨᱮᱱᱟᱜ᱾ ᱛᱟᱯᱚᱨᱮᱫᱚ ᱚᱱᱟ ᱦᱚᱯᱚᱱ ᱧᱚᱜ ᱚᱱᱮ ᱠᱚᱲᱦᱟ ᱛᱟᱦᱮᱱᱟ ᱟᱨᱠᱤ ᱦᱟᱥᱟ ᱴᱩᱠᱩᱡ ᱨᱮᱱᱟᱜ᱾ ᱦᱟᱥᱟ ᱨᱮᱱᱟᱜ ᱟᱫᱚ ᱛᱟᱦᱚᱞᱮ ᱚᱱᱟ ᱨᱮᱜᱮ ᱠᱚ ᱯᱤᱴᱷᱟᱹ ᱭᱟᱠᱚ ᱛᱟᱯᱚᱨᱮ ᱚᱱᱟ ᱯᱤᱴᱷᱟᱹ ᱠᱟᱛᱮᱫ, ᱛᱟᱨ ᱯᱚᱨᱮ ᱟᱫᱚ ᱠᱚ, ᱯᱩᱡᱟᱹᱭᱟ ᱾ ᱚᱱᱟ ᱛᱮᱠᱤᱱ ᱯᱩᱡᱟᱹᱭᱟ ᱯᱩᱡᱟᱹ ᱵᱟᱲᱟ ᱠᱟᱛᱮᱫ, ᱛᱟᱨ ᱯᱚᱨᱮ ᱱᱟᱜ ᱫᱚ, ᱡᱚᱢ ᱦᱩᱭᱩᱜᱼᱟ, ᱯᱤᱴᱷᱟᱹ ᱠᱚ, ᱟᱨᱠᱤ ᱾ ᱛᱟ ᱯᱚᱨᱮ ᱢᱟᱸᱡᱟᱱ ᱵᱮᱲᱟ, ᱱᱟᱜ ᱦᱚᱭᱼᱭᱟᱭ ᱾ ᱢᱟᱸᱡᱟᱱ ᱱᱚᱜ ᱢᱟᱸᱡᱟᱱ ᱵᱮᱲᱟ, ᱫᱟᱠᱟ ᱠᱚ, ᱤᱥᱤᱱ ᱵᱟᱲᱟ ᱠᱟᱛᱮᱜ, ᱡᱚᱢ ᱵᱟᱲᱟ ᱠᱟᱛᱮᱜ, ᱛᱟ ᱯᱚᱨᱮ ᱟᱫᱚ ᱤᱭᱟᱹ ᱦᱩᱭᱩᱜᱼᱟ ᱯᱚᱭᱥᱟ ᱛᱤᱧ ᱦᱩᱭᱩᱜᱼᱟ ᱾ ᱚᱸᱰᱮ, ᱵᱚᱡᱷᱟ ᱛᱩᱧ ᱧᱮᱞ ᱥᱟᱱᱟᱢ ᱦᱚᱲ ᱠᱚ ᱪᱟᱞᱟᱜᱼᱟ, ᱟᱨᱠᱤ ᱜᱚᱴᱟ ᱟᱹᱛᱩ ᱨᱮᱱ ᱦᱚᱲ ᱠᱚ ᱦᱤᱡᱩᱜᱼᱟ ᱾ ᱟᱨ, ᱠᱚᱲᱟ ᱜᱤᱫᱟ. ᱠᱚᱲᱟ ᱦᱚᱯᱚᱱᱟᱜ ᱜᱮ, ᱢᱮᱱᱟᱜ ᱛᱚ, ᱚᱱᱟ ᱫᱚ, ᱚᱱᱟ ᱫᱚ ᱢᱟᱱᱮ, ᱱᱤᱭᱚᱢ ᱜᱮ ᱛᱟᱞᱮ ᱟᱞᱮᱭᱟᱜ ᱫᱚ ᱵᱚᱡᱷᱟ ᱛᱩᱧ ᱡᱮ, ᱦᱤᱞᱳᱜ, ᱮ ᱰᱩᱵ ᱢᱚᱠᱚ ᱰᱩᱵ ᱩᱱ ᱦᱤᱞᱳᱜ, ᱵᱚᱡᱷᱟ ᱛᱩᱧ ᱦᱩᱭᱩᱜᱳᱼᱟ ᱾ ᱵᱮᱡᱷᱟ ᱛᱩᱧ ᱨᱮ, ᱡᱟᱦᱟᱸᱭᱮ ᱫᱟᱲᱮ ᱭᱮᱱᱟ, ᱩᱱᱤ ᱟᱻ ᱟᱹᱰᱤ ᱠᱚ ᱤᱭᱟᱹᱭᱟᱠᱚ, ᱢᱟᱱᱮ ᱜᱷᱚᱲᱟ ᱠᱟᱛᱮᱜ, ᱱᱟᱭᱠᱮ ᱚᱲᱟᱜ ᱠᱚ, ᱤᱫᱤᱭᱮᱭᱟ, ᱱᱟᱭᱠᱮ ᱚᱲᱟᱜ ᱠᱚ, ᱤᱫᱤ ᱠᱟᱛᱮᱜ, ᱛᱟ ᱯᱚᱨᱮ ᱡᱟᱦᱟᱸᱭ ᱠᱚ, ᱪᱟᱞᱟᱣ ᱟᱠᱟᱱᱟ ᱩᱱᱠᱩ ᱠᱚ ᱜᱩᱲ, ᱜᱩᱲ ᱠᱷᱟᱹᱡᱟᱹᱲᱤ ᱠᱚ, ᱮᱢᱟ ᱠᱚᱣᱟ ᱾ ᱜᱩᱲ ᱠᱷᱟᱹᱡᱟᱹᱲᱤ ᱮᱢ ᱠᱟᱛᱮᱫ, ᱟᱫᱚ, ᱚᱸᱰᱮ ᱜᱮᱠᱚ, ᱢᱩᱪᱟᱹᱫ ᱠᱟᱜᱼᱟ ᱾ ᱟᱫᱚ, ᱥᱟᱱᱟᱢ ᱦᱚᱸ, ᱟᱯᱟᱱ ᱟᱹᱯᱤᱱᱤ ᱚᱲᱟᱜ ᱠᱚ, ᱪᱟᱞᱟᱜ ᱠᱟᱱᱟ ᱾
ᱦᱚᱭ, ᱟᱫᱚ ᱱᱟᱣᱟ, ᱱᱟᱣᱟ ᱡᱟᱢᱟ ᱠᱚᱫᱚ ᱠᱚ, ᱦᱚᱨᱚᱜ‌ ᱜᱮᱭᱟ, ᱥᱮ ᱵᱟᱝ?
ᱦᱚᱸ, ᱱᱟᱣᱟ ᱡᱟᱢᱟ ᱠᱚᱠᱚ, ᱦᱚᱨᱚᱜ ᱜᱮᱭᱟ ᱾ ᱱᱟᱣᱟ ᱡᱟᱢᱟ ᱛᱮᱜᱮ ᱠᱚ, ᱦᱚᱨᱚᱜᱟ, ᱟᱨᱠᱤ ᱾ ᱩᱱ ᱦᱤᱞᱳᱜ ᱫᱚ ᱦᱮᱸᱼ, ᱥᱟᱱᱟᱢ ᱦᱚᱲ ᱜᱮ ᱟᱨ, ᱟᱨ ᱱᱚᱝᱠᱟ, ᱟᱨ ᱢᱤᱫᱴᱮᱱ, ᱵᱟᱝ ᱤᱧ ᱞᱟᱹᱭ ᱟᱠᱟᱜᱼᱟ, ᱢᱟᱱᱮ ᱮᱼ ᱡᱟᱦᱟᱸ ᱚᱱᱟ, ᱠᱷᱮᱞ ᱵᱟᱸᱫᱨᱤ ᱠᱷᱮᱞ, ᱡᱟᱦᱟᱸ ᱠᱚ ᱞᱟᱹᱭᱟ, ᱚᱱᱟ ᱠᱚ ᱦᱩᱭᱩᱜ ᱜᱮᱭᱟ, ᱟᱯᱮ ᱥᱮᱱ?
ᱵᱟᱝ ᱵᱟᱝ, ᱟᱞᱮ ᱥᱮᱱ, ᱫᱚ ᱵᱟᱝ ᱾